ᱠᱟᱱᱟ ᱜᱚᱝᱠᱮ᱾
ᱮᱱ ᱨᱮᱦᱚᱸ ᱚᱱᱠᱟ ᱟᱸᱡᱚᱢᱚᱜ ᱠᱟᱱᱟ ᱥᱮ᱾
ᱦᱳᱭ ᱟᱸᱡᱚᱢᱚᱜ ᱠᱟᱱ ᱜᱮᱭᱟ᱾ ᱟ ᱜᱚᱝᱠᱮ ᱤᱧᱟᱹᱜ ᱨᱚᱲ ᱠᱚ ᱟᱸᱡᱚᱢᱚᱜ ᱠᱟᱱ ᱜᱮᱭᱟ ᱥᱮ, ᱦᱳᱭ ᱡᱚᱦᱟᱨ ᱜᱮ᱾
ᱦᱩᱸ, ᱦᱮᱸ ᱛᱚ ᱜᱚᱝᱠᱮ ᱵᱮᱥ ᱵᱟᱲᱟ ᱜᱮᱭᱟᱢ ᱛᱚ?
ᱦᱳᱭ ᱮᱠᱷᱚᱱ ᱫᱚ ᱵᱮᱥ ᱵᱟᱲᱟ ᱜᱮ ᱢᱮᱱᱟᱜ ᱟᱠᱟ ᱫᱤᱧᱟᱹ ᱚᱱᱠᱟ ᱞᱮᱠᱟ᱾ ᱟᱡᱟᱨ ᱠᱚᱫᱚ ᱥᱮ ᱟᱱᱟᱴ ᱠᱚᱫᱚ ᱵᱟᱹᱱᱩᱜ-ᱟ ᱪᱮᱜ ᱞᱮᱠᱟ ᱜᱮ᱾
ᱦᱩᱸ ᱟᱪᱪᱷᱟ᱾
ᱜᱚᱝᱠᱮ ᱟᱢ ᱜᱮ ᱚᱠᱟ ᱞᱮᱠᱟ ᱢᱮᱱᱟᱜ ᱢᱮ?
ᱤᱼᱤᱧ ᱦᱚᱸ ᱱᱟᱦᱟᱸᱜ ᱜᱚᱝᱠᱮ ᱱᱤᱛᱚᱜ ᱫᱚ ᱟᱯᱟ ᱠᱚ ᱵᱮᱥ ᱵᱟᱲᱟ ᱜᱮ ᱢᱤᱱᱟᱹᱧᱟ᱾
ᱟᱦ ᱱᱟᱯᱟᱭ ᱜᱮ ᱚᱱᱟ ᱦᱚᱸ ᱥᱮ ᱥᱟᱱᱟᱢ ᱠᱚᱜᱮ ᱵᱮᱥ ᱛᱮ ᱛᱟᱦᱮᱱ ᱜᱮ ᱞᱟᱹᱠᱛᱤ ᱠᱟᱱ ᱛᱟᱵᱚᱱ ᱜᱮᱭᱟ᱾
ᱦᱳᱭ ᱜᱚᱝᱠᱮ ᱮᱠᱟᱞ᱾ ᱦᱩᱸ ᱦᱤᱸᱛᱩᱜ ᱜᱚᱝᱠᱮ ᱩᱢᱻ ᱱᱤᱛᱚᱜ ᱠᱟᱹᱴᱤᱡ ᱟᱞᱟᱝ ᱯᱟᱹᱦᱤᱞ ᱥᱮᱜ ᱞᱟᱝ ᱪᱟᱞᱟᱜ-ᱟ ᱯᱟᱦᱤᱞ ᱵᱚᱞᱛᱮ ᱟᱞᱟᱝᱟᱜ ᱯᱟᱹᱦᱤᱞ᱾
ᱦᱳᱭ᱾
ᱛᱚ ᱜᱚᱝᱠᱮ ᱟᱢ ᱟᱵᱚ ᱡᱚᱠᱷᱚᱱ ᱠᱟᱹᱴᱤᱡ ᱵᱚᱱ ᱛᱟᱦᱮᱸ ᱠᱟᱱᱟ᱾
ᱦᱳᱭ᱾
ᱠᱟᱹᱴᱤᱡ ᱚᱠᱛᱚ ᱨᱮ ᱟᱵᱚ ᱚᱠᱟ ᱠᱚ ᱩᱸᱻ ᱠᱷᱮᱞ ᱠᱚᱯᱮ ᱡᱟᱹᱥᱛᱤ ᱯᱮ ᱠᱷᱮᱞ ᱛᱟᱦᱮᱸᱱᱟ?
ᱟᱪᱪᱷᱟ ᱱᱚᱣᱟ ᱫᱚ ᱟᱹᱰᱤ ᱢᱤᱫᱴᱮᱱ ᱥᱚᱨᱮᱥ ᱟᱱᱟᱜ ᱜᱮ ᱢᱤᱫᱴᱮᱱ ᱥᱮ ᱟᱞᱟᱝᱟᱜ ᱩᱱᱩᱭᱦᱟᱹᱨ ᱥᱮ ᱟᱞᱟᱝᱟᱜ ᱫᱤᱱᱤ ᱥᱮᱠᱚ ᱟᱨᱚ ᱥᱮᱫᱟᱭ ᱨᱮᱥᱮ ᱦᱩᱰᱤᱧ ᱩᱢᱮᱨ ᱨᱮ ᱥᱮᱱ ᱠᱟᱛᱮᱜ ᱡᱟᱦᱟᱸ ᱞᱟᱝ ᱫᱤᱥᱟᱹ ᱧᱟᱢ ᱠᱟᱛᱮᱜ ᱡᱟᱦᱟᱸ ᱠᱚ ᱜᱟᱯᱟᱞ ᱢᱟᱨᱟᱣ ᱦᱩᱭᱩᱜ ᱞᱟᱹᱜᱤᱜ ᱛᱚ ᱟᱹᱰᱤ ᱢᱤᱫᱴᱮᱱ ᱵᱷᱟᱜᱮ ᱭᱟᱱᱟᱜ ᱜᱮ ᱢᱤᱫᱴᱮᱱ ᱥᱟᱛᱟᱢ ᱮᱢ ᱥᱟᱵ ᱨᱟᱠᱟᱵ ᱟᱠᱟᱜ ᱛᱟᱞᱟᱝᱟ᱾
ᱦᱳᱭ ᱜᱚᱝᱠᱮ ᱟᱹᱰᱤ ᱢᱚᱡᱽ ᱜᱮ᱾
ᱦᱳᱭ ᱛᱚ ᱟᱨ ᱱᱚᱣᱟ ᱠᱟᱛᱷᱟ ᱨᱚᱯᱚᱲ ᱞᱟᱦᱟ ᱨᱮᱜᱮᱼᱼ ᱟᱹᱰᱤ ᱢᱟᱱᱮ ᱢᱚᱱᱮ ᱡᱤᱣᱤ ᱨᱮ ᱡᱟᱦᱟᱸ ᱫᱚ ᱫᱤᱥᱟᱹ ᱦᱮᱡ ᱮᱱᱟ᱾ ᱛᱚ ᱠᱟᱹᱴᱤᱡ ᱨᱟᱹᱥᱠᱟᱹ ᱜᱮ ᱵᱩᱡᱷᱟᱹᱣ ᱮᱱᱟ᱾
ᱦᱳᱭ ᱦᱳᱭ
ᱛᱟᱦᱚᱞᱮ ᱜᱚᱝᱠᱮ ᱡᱟᱦᱟᱸ ᱟᱢ ᱠᱩᱠᱞᱤ ᱞᱮᱠᱟ ᱛᱮ ᱡᱟᱦᱟᱸᱢ ᱠᱩᱞᱤ ᱠᱤᱫᱤᱧᱟ ᱵᱟᱝ ᱢᱟ ᱚᱠᱟ ᱠᱚ ᱠᱷᱮᱞᱳᱰ ᱵᱟᱥ ᱵᱮᱥᱤ ᱠᱷᱮᱞ ᱵᱟᱲᱟ ᱦᱩᱭᱩᱜ ᱠᱟᱱ ᱛᱮᱦᱮᱱᱟ᱾
ᱦᱩᱸ᱾
ᱛᱚ ᱡᱩᱫᱤ ᱚᱱᱠᱟ ᱵᱮᱱ ᱚᱱᱠᱟ ᱧᱮᱞ ᱞᱮᱠᱷᱟᱱ ᱫᱚ ᱡᱟᱦᱟᱸ ᱫᱚ ᱯᱳᱭᱞᱳ ᱨᱮ, ᱜᱟᱛᱮ ᱠᱚ ᱥᱟᱶᱛᱮ ᱢᱟᱱᱮ ᱱᱚᱠᱟ ᱢᱟᱱᱮ ᱮᱢᱱᱤ ᱡᱟᱦᱟᱸᱱᱟᱜ ᱚᱲᱟᱜ ᱠᱚᱨᱮ ᱠᱷᱮᱞ ᱵᱟᱲᱟ ᱥᱮ ᱜᱟᱹᱰᱤ ᱜᱟᱹᱰᱤ ᱠᱷᱮᱞ, ᱛᱟᱯᱚᱨᱮ ᱩᱛᱩ ᱫᱟᱠᱟ ᱥᱮ ᱚᱱᱟ ᱠᱚᱲᱟ ᱠᱩᱲᱮ ᱢᱤᱞᱟᱹᱣ ᱠᱟᱛᱮᱫ ᱠᱷᱮᱞ ᱵᱟᱲᱟ ᱦᱩᱭᱩᱜ ᱠᱟᱱ ᱛᱮᱦᱮᱸᱱ ᱜᱮᱭᱟ᱾
ᱦᱮᱸ᱾
ᱟᱨ ᱚᱱᱟ ᱵᱮᱜᱚᱨ ᱡᱟᱦᱟᱸ ᱫᱚ ᱩᱸᱜ ᱟᱹᱭᱩᱵ ᱵᱮᱲᱟ ᱥᱮ ᱛᱟᱨᱟᱥᱤᱧ ᱵᱮᱲᱟ ᱡᱟᱦᱟᱸ ᱫᱚ ᱠᱷᱮᱞᱳᱰ ᱥᱮᱱᱚᱜ ᱦᱩᱭᱩᱜ ᱠᱟᱱ ᱛᱮᱦᱮᱱᱟ,
ᱦᱩᱸ᱾
ᱛᱚᱠᱷᱚᱱ ᱫᱚ ᱢᱤᱫᱴᱮᱱ ᱠᱚ ᱞᱟᱹᱭᱮᱫ ᱠᱟᱱ ᱛᱟᱦᱮᱱᱟ, ᱟᱞᱮ ᱥᱮᱱ ᱫᱚᱠᱚ ᱢᱮᱛᱟᱜᱼᱟ ᱚᱱᱟ ᱵᱩᱲᱦᱤ ᱟᱹᱛᱠᱤᱨ᱾ ᱚᱱᱟ ᱫᱚ ᱠᱚ ᱦᱳᱭ ᱢᱟᱱᱮ ᱚᱱᱟ ᱫᱚᱠᱚ ᱞᱟᱹᱭᱟ ᱱᱚᱝᱠᱟ ᱜᱮ ᱵᱟᱨ ᱴᱷᱮᱱ ᱜᱳᱞ ᱫᱟᱜᱽ ᱛᱟᱦᱮᱱᱟ
ᱦᱩᱸ᱾
ᱟᱨ ᱢᱤᱫᱴᱷᱮᱱ ᱫᱚ ᱚᱸᱰᱮ ᱢᱮᱱ ᱟᱠᱚ ᱚᱸᱰᱮ ᱵᱩᱲᱦᱤ ᱠᱚ ᱫᱚᱦᱚ ᱦᱚᱴᱚ ᱠᱟᱭᱟ, ᱟᱨ ᱩᱱᱠᱩ ᱡᱟᱦᱟᱸᱭ ᱢᱤᱫ ᱵᱟᱨ ᱫᱚᱞ ᱠᱚ ᱦᱟᱹᱴᱤᱧ ᱠᱚᱜᱼᱟ, ᱟᱫᱚ ᱢᱤᱫ ᱫᱚᱞ ᱫᱚ ᱩᱱᱤ ᱱᱚᱰᱮ ᱵᱟᱠᱚ ᱦᱮᱡ ᱪᱟ ᱟᱭᱟ ᱢᱟᱱᱮ ᱥᱟᱵᱮ ᱡᱚᱴᱮᱫᱮᱭᱟ ᱠᱚ ᱟᱫᱚ ᱡᱟᱦᱟᱸᱭ ᱜᱮᱠᱚ ᱩᱱᱤ ᱠᱚ ᱡᱚᱴᱮᱫᱮᱭᱟ ᱛᱚ ᱟᱫᱚ ᱮᱴᱟᱜ ᱫᱚᱞ ᱚᱸᱰᱮ ᱩᱱᱠᱩᱣᱟᱜ ᱯᱟᱞᱟ ᱦᱩᱭᱩᱜ ᱛᱟᱠᱚᱣᱟ᱾
ᱚᱱᱠᱟ ᱞᱮᱠᱟ ᱠᱟ ᱢᱤᱫᱴᱮᱱ ᱠᱷᱮᱞ ᱠᱚ ᱢᱮᱛᱟᱜ ᱠᱟᱱ ᱛᱟᱦᱮᱱᱟ ᱚᱱᱟ ᱫᱚ ᱟᱹᱰᱤ ᱱᱟᱯᱟᱭ ᱥᱮ ᱟᱹᱰᱤ ᱢᱮᱥᱟ ᱠᱚᱥᱟ ᱠᱟᱛᱮ ᱡᱟᱦᱟᱸ ᱞᱮ ᱠᱷᱮᱞ ᱠᱟᱱ ᱛᱟᱦᱮᱱ ᱫᱚ ᱟᱹᱰᱤ ᱱᱟᱯᱟᱭ ᱜᱮ ᱟᱹᱭᱠᱟᱹᱣᱚᱜ ᱠᱟᱱ ᱛᱟᱦᱮᱱᱟ᱾
ᱦᱮᱸ ᱦᱩᱸ ᱟᱹᱰᱤ ᱢᱚᱸᱡᱽ᱾
ᱛᱟᱦᱞᱮ ᱜᱚᱝᱠᱮ ᱟᱯᱮ ᱥᱮᱫ ᱫᱚ ᱚᱠᱟᱞᱮᱠᱟ ᱢᱟᱱᱮ ᱟᱢᱟᱜ ᱩᱢᱮᱨ ᱨᱮᱫᱚ ᱟᱢᱫᱚ ᱦᱩᱰᱤᱧ ᱩᱢᱮᱨ ᱨᱮ ᱚᱠᱟ ᱠᱚᱜᱮ ᱡᱟᱹᱥᱛᱤ ᱯᱮ ᱠᱷᱮᱞ ᱠᱟᱜᱼᱟ?
ᱦᱩᱸ, ᱦᱩᱸ ᱜᱚᱝᱠᱮ ᱮᱠᱟᱞ ᱜᱮ ᱟᱞᱮ ᱦᱚᱸ ᱡᱚᱠᱷᱚᱱ ᱦᱩᱰᱤᱧ ᱞᱮ ᱛᱟᱦᱮᱸ ᱠᱟᱱᱟ ᱩᱱ ᱡᱚᱠᱷᱚᱱ ᱦᱚᱸ ᱟᱹᱰᱤ ᱜᱟᱱ ᱠᱷᱮᱞ ᱠᱚᱜᱮ ᱠᱷᱮᱞ ᱦᱩᱭ ᱟᱠᱟᱱᱟ᱾ ᱟᱨ ᱚᱱᱟ ᱠᱚ ᱢᱚᱫᱽᱫᱷᱮ ᱡᱟᱦᱟᱸ ᱡᱟᱹᱥᱛᱤ ᱠᱷᱮᱞ ᱦᱩᱭ ᱠᱟᱱ ᱛᱟᱦᱮᱱᱟ, ᱩᱱᱠᱩ ᱫᱚ ᱮᱸᱜ ᱴᱤᱭᱟᱹ ᱥᱤᱞᱟᱹᱭ ᱵᱟᱥᱠᱚ ᱨᱮᱱ ᱡᱟᱦᱟᱸᱭ ᱛᱟᱥ᱾
ᱦᱳᱭ᱾
ᱩᱱᱠᱩ ᱫᱚᱢᱮ ᱞᱮ ᱠᱷᱮᱞ ᱟᱠᱟᱫ ᱠᱚᱣᱟ᱾ ᱚᱱᱟ ᱥᱟᱶᱛᱮ ᱮᱸ ᱡᱟᱦᱟᱸ ᱞᱮᱠᱟ ᱟᱢᱮᱢ ᱞᱟᱹᱭ ᱠᱮᱫ ᱟᱯᱮ ᱥᱮᱫ ᱫᱚᱯᱮ ᱞᱟᱹᱭ ᱛᱟᱦᱮᱸᱫ ᱮᱸᱜ ᱵᱟᱦᱩ ᱟᱛᱠᱤᱨ ᱵᱲᱦᱤᱛ ᱟᱛᱠᱤᱨ᱾ ᱮᱸ ᱛᱚ ᱟᱞᱮ ᱫᱚ ᱜᱚᱝᱠᱮ ᱚᱱᱟ ᱫᱚ ᱦᱚᱸᱜ-ᱚᱱᱟ ᱦᱚᱸᱜ-ᱚᱱᱠᱟ ᱞᱮ ᱞᱟᱹᱭ ᱛᱟᱦᱮᱸᱫ ᱥᱤᱛᱟᱹ ᱦᱚᱨᱚᱱ᱾ ᱟᱞᱮ ᱛᱚ ᱚᱱᱮ ᱚᱱᱠᱟ ᱞᱮ, ᱦᱮᱸ᱾
ᱦᱳᱭ ᱚᱱᱟ ᱫᱚ ᱢᱟᱱᱮ ᱱᱚᱝᱠᱟ ᱠᱟᱱᱟ ᱡᱮ ᱴᱚᱴᱷᱟᱠᱤᱭᱟᱹ ᱚᱠᱟ ᱞᱮᱠᱟ ᱚᱠᱟ ᱞᱮᱠᱟ ᱵᱚ ᱦᱟᱨᱟᱣ ᱠᱟᱱᱟ ᱥᱮ ᱚᱠᱟ ᱥᱮᱫ ᱚᱠᱟ ᱞᱮᱠᱟ ᱠᱚ ᱢᱮᱛᱟᱜᱼᱟ, ᱚᱱᱟ ᱞᱮᱠᱟᱛᱮ᱾
ᱦᱳᱭ ᱜᱚᱝᱠᱮ ᱟᱨ ᱛᱚᱵᱮ ᱠᱷᱮᱞ ᱨᱮᱭᱟᱜ ᱡᱟᱦᱟᱸ ᱞᱮᱠᱟ ᱱᱤᱭᱚᱢ ᱠᱚᱢ ᱞᱟᱹᱭ ᱠᱮᱜᱼᱟ ᱡᱮ ᱵᱟᱨᱭᱟ ᱚᱲᱟᱜ ᱛᱟᱦᱮᱱᱟ ᱢᱤᱫᱴᱟᱝ ᱚᱲᱟᱜ ᱨᱮ ᱢᱤᱫᱴᱟᱝ ᱫᱚᱦᱚ ᱴᱚ ᱠᱟᱭᱟ ᱠᱚ ᱟᱫᱚ ᱩᱱᱤ ᱟᱭᱟᱜ ᱱᱚᱣᱟᱴᱟᱜ ᱚᱲᱟᱜ-ᱮ ᱦᱮᱡ ᱨᱤᱠᱟᱹᱭᱟᱭ ᱡᱟᱛᱮ ᱮᱴᱟᱜ ᱟᱞᱚ ᱠᱚ ᱡᱮᱴᱮᱫ ᱫᱟᱲᱮᱭᱟᱭᱢᱟ, ᱴᱷᱤᱠ ᱴᱷᱟᱠ ᱛᱮ ᱦᱤᱡᱩᱜ ᱢᱟᱭ᱾ ᱟᱫᱚ ᱴᱷᱤᱠ ᱴᱷᱟᱠ ᱵᱷᱟᱵᱛᱮ ᱦᱮᱡ ᱫᱟᱲᱮᱜ ᱠᱷᱟᱱ ᱡᱟᱦᱟᱸ ᱳᱯᱳᱡᱤᱴ ᱠᱷᱮᱞᱳᱰ ᱠᱚᱠᱚ ᱛᱟᱦᱮᱱᱟ ᱩᱱᱠᱩ ᱜᱮᱢ ᱢᱤᱫᱴᱟᱝ ᱠᱚ ᱡᱚᱢᱟ᱾
ᱦᱳᱭ᱾
ᱟᱫᱚ ᱚᱱᱠᱟ ᱜᱮ ᱟᱞᱮ ᱦᱚᱸ ᱥᱤᱛᱟᱹ ᱦᱚᱨᱚᱱ ᱧᱩᱛᱩᱢᱟᱜ ᱛᱟᱦᱮᱸ ᱞᱮᱱᱟ ᱟᱨ ᱚᱱᱟ ᱞᱮ ᱠᱷᱮᱞ ᱠᱟᱱ ᱛᱟᱦᱮᱸᱫ ᱟᱨ ᱠᱷᱮᱞ ᱠᱟᱱ ᱛᱟᱦᱮᱸᱫ ᱞᱮ ᱡᱟᱹᱥᱛᱤ ᱠᱟᱭᱛᱮ ᱴᱤᱞ᱾ ᱩᱱ ᱡᱚᱠᱷᱚᱱ ᱫᱚ ᱩᱱ ᱡᱚᱠᱷᱚᱱ ᱫᱚ ᱜᱚᱝᱠᱮ ᱠᱟᱴᱷ ᱨᱮᱱ ᱴᱤᱞ ᱞᱮ ᱵᱮᱱᱟᱣᱮᱫ ᱠᱚ ᱛᱟᱦᱮᱸᱫ᱾ ᱱᱮᱛᱟᱨ ᱫᱚ ᱧᱮᱞᱚᱜᱚᱜ ᱠᱟᱱᱟ ᱵᱟᱝᱢᱟ ᱥᱤᱥᱟᱹ ᱨᱮᱱ ᱴᱤᱞ ᱠᱚ ᱵᱮᱱᱟᱣᱮᱫ ᱠᱚᱣᱟ᱾
ᱟᱫᱚ ᱚᱱᱟ ᱫᱚ ᱜᱚᱢᱠᱮ ᱠᱟᱴ ᱨᱮᱱ ᱡᱚᱠᱷᱚᱱ ᱴᱤᱨ ᱠᱚ ᱵᱮᱱᱟᱣ ᱦᱩᱭᱩᱜ ᱠᱟᱱ ᱛᱟᱦᱮᱸᱱᱟ
ᱦᱮᱸ᱾
ᱩᱱᱫᱚ ᱟᱭᱢᱟ ᱜᱮ ᱧᱮᱞ ᱟᱠᱟᱱᱟ ᱡᱮ ᱵᱟᱝᱢᱟ ᱚᱱᱟ ᱡᱟᱦᱟᱸ ᱪᱷᱩᱸᱪ ᱥᱮ ᱡᱟᱦᱟᱸ ᱪᱩᱭᱞᱩ ᱛᱮᱫ ᱫᱚᱦᱚ ᱦᱩᱭᱩᱜ ᱠᱟᱱ ᱛᱟᱦᱮᱸᱱᱟ, ᱚᱱᱟ ᱠᱚ ᱡᱚᱠ ᱠᱷᱚᱱ ᱫᱟᱞ ᱠᱟᱛᱮ ᱡᱩᱫᱤ ᱡᱟᱦᱟᱸᱭ ᱠᱚ ᱵᱟᱡᱟᱣ ᱠᱟᱱᱟ ᱠᱷᱟᱱ ᱟᱭᱢᱟ ᱦᱚᱲᱜᱮ ᱚᱱᱠᱟ ᱠᱚ ᱵᱟᱡᱟᱣ ᱠᱟᱱᱟ ᱟᱞᱮ ᱠᱚ ᱥᱮᱱ ᱫᱚ᱾ ᱦᱳᱭ ᱧ ᱦᱟᱸᱜ ᱟᱫᱚ ᱱᱟᱜ ᱟᱪᱪᱷᱟ ᱚᱱᱟ ᱨᱮᱱᱟᱜ ᱠᱟᱛᱷᱟ ᱤᱫᱤ ᱠᱟᱛᱮᱜ ᱜᱮ ᱡᱩᱫᱤ ᱱᱤᱡᱮᱨᱟᱜ ᱡᱟᱦᱟᱸ ᱤᱧᱟᱹᱜ-ᱼ ᱡᱟᱦᱟᱸ ᱵᱟᱲᱟᱭ ᱛᱮᱱᱟᱜ ᱢᱤᱫᱴᱮᱡ ᱢᱮᱱᱟᱜ ᱟᱠᱟᱫᱟ ᱢᱟᱱᱮ ᱤᱧ ᱥᱟᱛᱮᱜ ᱡᱟᱦᱟᱸ ᱜᱷᱚᱴᱟᱣ ᱞᱮᱱᱟ᱾
ᱦᱮ᱾
ᱚᱱᱟ ᱡᱩᱫᱤᱧ ᱞᱟᱹᱭᱟ ᱡᱟᱦᱟᱸ ᱫᱚ ᱚᱱᱟ ᱴᱤᱨ ᱜᱩᱞᱤ ᱜᱟᱛᱮ ᱡᱟᱦᱟᱸ ᱫᱚ ᱡᱟᱦᱟᱭ ᱠᱚ ᱠᱷᱮᱞᱳᱰᱟ᱾
ᱦᱮᱸ᱾
ᱚᱱᱟ ᱤᱫᱤ ᱠᱟᱛᱮᱫ ᱫᱚ ᱤᱧ ᱦᱚᱸ ᱢᱤᱫ ᱫᱷᱟᱣ ᱡᱚᱠᱷᱚᱱ ᱦᱩᱰᱤᱧ ᱜᱤᱧ ᱛᱟᱦᱮᱸ ᱠᱟᱱᱟ ᱛᱚ ᱚᱱᱟ ᱜᱟᱛᱮ ᱥᱚᱢᱚᱭ ᱢᱤᱫ ᱫᱷᱟᱣ ᱚᱱᱟ ᱢᱮᱸᱫ ᱨᱮᱱᱟᱜ ᱢᱮᱫ ᱠᱩᱴᱤ ᱡᱟᱦᱟᱸ ᱫᱚ
ᱦᱳᱭ ᱚᱱᱟ ᱢᱮᱫ ᱠᱩᱴᱤ ᱨᱮᱠᱚ ᱫᱟᱞ ᱞᱤᱫᱤᱧᱟ ᱥᱮ ᱢᱟᱱᱮ ᱫᱟᱞ ᱮᱢᱚᱱ ᱠᱚ ᱫᱟᱞ ᱞᱤᱫᱤᱧᱟ ᱚᱸᱰᱮ ᱠᱷᱚᱱᱟᱜ ᱟᱹᱰᱤ ᱡᱟᱹᱥᱛᱤ ᱢᱟᱭᱟᱝ ᱩᱰᱩᱠᱚᱞ ᱞᱮᱱᱟ᱾
ᱟᱨ ᱪᱟᱸᱫᱚ ᱰᱮᱲ ᱪᱟᱸᱫᱳ ᱜᱟᱱ ᱦᱩᱭᱩᱜᱼᱟ ᱚᱱᱠᱟ ᱡᱮ ᱢᱤᱫ ᱢᱮᱫ ᱛᱮᱜᱮᱧ ᱵᱮᱸᱜᱮᱫ ᱮᱫ ᱠᱟᱱ ᱛᱟᱦᱮᱱᱟ᱾
ᱚ ᱛᱟᱦᱚᱞᱮ ᱟᱹᱰᱤ ᱢᱟᱨᱟᱝ ᱧᱚᱜ ᱵᱟᱡᱟ ᱞᱮᱱ ᱛᱟᱦᱮᱱᱟᱢ᱾
ᱦᱳᱭ-ᱦᱳᱭ ᱢᱟᱱᱮ ᱟᱹᱰᱤ ᱢᱟᱨᱟᱝ ᱜᱮ ᱚᱱᱟ ᱠᱚ ᱛᱮ ᱚᱱᱟ ᱛᱟᱭᱚᱢ ᱟᱹᱰᱤ ᱜᱟᱱ ᱜᱮ ᱵᱮᱱᱰᱮᱡᱽ ᱠᱚ ᱦᱩᱭ ᱟᱠᱟᱱ ᱛᱟᱱᱟ ᱥᱮ᱾ ᱥᱮ ᱨᱟᱱ ᱞᱟᱜᱟᱣ ᱠᱚ ᱦᱩᱭ ᱞᱮᱱᱟ᱾
ᱟᱫᱚ ᱚᱱᱟᱛᱮ ᱚᱱᱟ ᱫᱚ ᱩᱱᱟᱹᱜ ᱫᱚ ᱤᱧ ᱫᱚ ᱵᱟᱠᱚ ᱠᱷᱮᱞ ᱦᱚᱪᱚᱤᱧ ᱠᱟᱱ ᱛᱟᱦᱮᱱᱟ᱾
ᱟᱪᱪᱷᱟ ᱜᱚᱝᱠᱮ ᱛᱟᱦᱚᱞᱮ ᱢᱮᱱᱫᱟᱹᱧ ᱚᱱᱟ ᱡᱟᱦᱟᱸ ᱢᱟᱨᱵᱮᱞ ᱠᱚ, ᱢᱟᱨᱵᱮᱞ ᱠᱚᱫᱚ ᱯᱮ ᱠᱷᱮᱞᱳᱰᱮᱫ ᱠᱟᱱ ᱛᱟᱦᱮᱱᱟ ᱥᱮ ᱵᱟᱝᱟ?
ᱦᱚᱭ ᱜᱚᱝᱠᱮ ᱢᱟᱨᱵᱮᱞ ᱦᱚᱸ ᱟᱹᱰᱤ ᱞᱮ ᱠᱷᱮᱞ ᱟᱠᱟᱫ ᱛᱟᱦᱮᱱᱟ᱾ ᱦᱮᱸ ᱴᱷᱩᱴᱟᱹ ᱨᱟᱪᱟ ᱫᱚᱢᱮ ᱞᱮ ᱠᱷᱮᱞᱳᱜ ᱠᱟᱱ ᱛᱟᱦᱮᱱᱟ᱾
ᱦᱳᱭ-ᱦᱳᱭ᱾ ᱟᱞᱮ ᱦᱚᱸ ᱚᱱᱟ ᱟᱹᱰᱤ ᱡᱟᱹᱥᱛᱤ ᱜᱮ ᱞᱮ ᱠᱷᱮᱞ ᱠᱟᱱ ᱛᱟᱦᱮᱱ᱾
ᱦᱮᱸ ᱟᱫᱚ ᱛᱤ ᱚᱱᱮ ᱴᱷᱩᱴᱟᱹ ᱴᱷᱩᱴᱟᱹ ᱛᱮ ᱟᱨ ᱛᱤ ᱠᱚᱦᱚᱸ ᱯᱩᱴᱩᱨ ᱪᱟᱵᱟᱜ ᱠᱟᱱ ᱛᱟᱦᱮᱱᱟ᱾ ᱱᱮ ᱦᱚᱲ ᱠᱚᱫᱚ ᱚᱱᱠᱟ ᱫᱚᱢᱮ ᱚᱱᱠᱟ ᱡᱷᱟᱜ ᱠᱚ ᱵᱟᱢ ᱫᱟᱲᱮᱭᱟᱠᱚ ᱦᱩᱭᱩᱜ ᱠᱟᱱ ᱛᱟᱦᱮᱱᱟ᱾ ᱦᱮᱸ᱾ ᱦᱮᱸ ᱟᱫᱚ ᱫᱚᱢᱮ ᱛᱤ ᱠᱚ ᱜᱚᱥᱚᱲ ᱦᱚᱭᱩᱜ ᱜᱚᱥᱲᱮ ᱦᱩᱭᱩᱜ ᱠᱟᱱ ᱛᱟᱦᱮᱱᱟ᱾
ᱜᱚᱢᱠᱮ ᱚᱱᱠᱟ ᱨᱮᱦᱚᱸ ᱫᱚ ᱚᱱᱟ ᱠᱚ ᱤᱫᱤ ᱠᱟᱛᱮ ᱦᱚᱸ ᱢᱟᱱᱮ ᱛᱚᱠᱷᱚᱱ ᱚᱱᱟ ᱚᱠᱛᱚ ᱨᱮᱫᱚ ᱟᱹᱰᱤ ᱢᱚᱡᱟᱜ ᱜᱮ ᱟᱹᱭᱠᱟᱹᱣᱟᱹᱜ ᱠᱟᱱ ᱛᱟᱦᱮᱱᱟ᱾
ᱟᱨ ᱱᱤᱛᱚᱜ ᱡᱩᱫᱤ ᱚᱱᱟ ᱠᱚ ᱫᱤᱥᱟᱹ ᱞᱮᱠᱷᱟᱱ ᱫᱚ ᱠᱟᱹᱴᱤᱡ ᱞᱟᱡᱟᱣ ᱦᱚᱸ ᱵᱩᱡᱩᱜ ᱜᱮᱭᱟ ᱵᱟᱝᱢᱟ ᱡᱮ ᱟᱯᱱᱟᱨ ᱫᱚ ᱵᱟᱢ ᱫᱟᱲᱮᱜ ᱠᱟᱱ ᱛᱟᱦᱮᱱᱟ ᱦᱳᱭ ᱥᱮ᱾
ᱦᱳᱭ᱾
ᱟᱪᱪᱷᱟ, ᱟᱪᱪᱷᱟ ᱜᱚᱝᱠᱮ ᱟᱨ ᱢᱤᱫ ᱨᱚᱠᱚᱢᱟᱜ ᱡᱟᱦᱟᱸ ᱢᱤᱫ ᱟᱞᱮᱥᱮᱱ ᱫᱚᱠᱚ ᱠᱷᱮᱞ ᱠᱟᱱ ᱛᱟᱦᱮᱱᱟ, ᱟᱯᱮᱥᱮᱫ ᱚᱱᱠᱟ ᱠᱷᱮᱞ ᱠᱟᱱ ᱛᱟᱦᱮᱱ ᱟᱠᱚ ᱥᱮ ᱵᱟᱝ ᱠᱟᱹᱴᱤᱡ ᱡᱩᱫᱤᱢ ᱫᱤᱥᱟᱹ ᱧᱟᱢ ᱠᱷᱟᱱ ᱞᱟᱹᱭᱟ ᱾ ᱚᱱᱮ ᱡᱟᱦᱟᱸ ᱢᱤᱫᱴᱮᱱ ᱡᱮ ᱰᱟᱝ ᱢᱤᱫ ᱦᱚᱲ ᱢᱟᱱᱮ ᱠᱚ ᱦᱟᱹᱰᱤᱭᱮᱭᱟ ᱾ ᱥᱮ ᱢᱤᱫ ᱦᱚᱲ ᱫᱚ ᱤᱭᱟᱹ ᱠᱚ ᱟᱞᱮ ᱫᱚ ᱚᱱᱠᱟ ᱦᱟᱹᱰᱤ ᱠᱚ ᱢᱮᱛᱟ ᱠᱚᱣᱟ ᱾ ᱟᱫᱚ ᱩᱱᱤ ᱡᱩᱫᱤᱢ ᱦᱟᱹᱰᱤ ᱮᱭᱟ ᱥᱮ ᱢᱤᱫ ᱦᱚᱲ ᱦᱟᱹᱰᱤᱭᱮᱱᱟᱭ ᱟᱫᱚ ᱚᱱᱮ ᱰᱟᱝ ᱦᱚᱴᱚᱨ-ᱦᱚᱴᱚᱨ
ᱦᱮᱸ ᱦᱮᱸ ᱾
ᱢᱟᱱᱮ ᱟᱹᱰᱤ ᱜᱟᱱ ᱜᱮ ᱦᱚᱲ ᱰᱟᱝ ᱠᱚ ᱥᱟᱵ ᱠᱟᱜᱟ, ᱡᱟᱦᱟᱸᱭᱮ ᱦᱟᱹᱰᱤ ᱠᱚᱜᱟᱭ ᱩᱱᱤ ᱨᱤᱱ ᱡᱟᱦᱟᱸᱭ ᱴᱷᱮᱸᱜᱟ ᱠᱟᱱ ᱛᱟᱭᱟᱭ ᱟᱫᱚ ᱩᱱᱤ ᱠᱚ ᱜᱚᱦᱚᱲ ᱤᱫᱤᱭᱮᱛᱮ ᱮᱴᱟᱜ ᱥᱮᱫ ᱟᱨ ᱦᱳᱭ ᱾ ᱟᱨ ᱫᱷᱤᱨᱤ ᱨᱮᱠᱚ ᱫᱚᱦᱚᱭᱟ ᱡᱮ ᱵᱟᱝᱢᱟ ᱚᱱᱟ ᱫᱚ ᱵᱟᱭ ᱡᱚᱴᱮᱫ ᱫᱟᱲᱮᱭᱟᱠᱚ ᱩᱱ ᱚᱠᱛᱚ ᱫᱚ᱾
ᱦᱳᱭ ᱟᱞᱮ ᱫᱚ ᱜᱚᱝᱠᱮ ᱪᱮᱫᱠᱟ ᱞᱮᱠᱟᱭ ᱛᱟᱦᱮᱱᱟ ᱟᱞᱮ ᱥᱚᱢᱚᱡ ᱫᱚ ᱫᱷᱤᱨᱤ ᱨᱮᱫᱚ ᱵᱟᱝᱠᱚ ᱫᱚᱦᱚᱭ ᱛᱟᱦᱮᱱᱟ ᱮ ᱞᱟᱹᱴᱷᱤ ᱠᱚ ᱜᱤᱲᱤ ᱠᱚᱜ ᱠᱟᱜ ᱠᱟᱱ ᱛᱟᱦᱮᱱᱟ᱾ ᱦᱚᱭᱛᱚ ᱡᱚᱠᱷᱚᱱ ᱜᱮ ᱡᱚᱴᱮᱫ ᱛᱟᱦᱮᱱᱟ, ᱛᱚᱠᱷᱚᱱ ᱜᱮ ᱚᱱᱟ ᱫᱚ ᱜᱤᱲᱤ ᱜᱚᱫ ᱠᱟᱱ-ᱠᱟᱱ ᱛᱟᱦᱮᱱᱟ ᱟᱨ ᱡᱚᱠᱷᱚᱱ ᱜᱮ ᱥᱟᱦᱟᱜ ᱛᱟᱦᱮᱱᱟᱭ ᱛᱚᱠᱷᱚᱱ ᱜᱮ ᱟᱨᱦᱚᱸ ᱚᱱᱟ ᱠᱚ ᱥᱟᱵ ᱠᱟᱛᱮᱫ ᱟᱨᱦᱚᱸ ᱟᱡ ᱨᱮᱱ ᱴᱷᱮᱸᱜᱟ ᱩᱱᱤ ᱠᱚ ᱦᱚᱴᱟᱜ ᱯᱟᱹᱥᱤᱨ ᱮ ᱠᱟᱱ ᱛᱟᱦᱮᱱᱟ᱾ ᱟᱫᱚ ᱦᱮᱸ ᱟᱫᱚ ᱛᱤᱱᱟᱹᱜ ᱥᱟᱺᱜᱤ ᱦᱚᱴᱟᱜ ᱤᱫᱤ ᱠᱮᱫᱮᱭᱟ ᱾ ᱟᱫᱚ ᱪᱟᱞᱟᱣ ᱮᱱᱟᱭ ᱛᱟᱯᱚᱨᱮ ᱟᱫᱚ ᱡᱚᱠᱷᱚᱱ ᱜᱮ ᱡᱚᱴᱮᱫ ᱠᱮᱫ ᱠᱚᱣᱟᱭ ᱡᱟᱦᱟᱸᱭ ᱥᱮ ᱩᱱ ᱡᱚᱠᱷᱚᱱ ᱟᱫᱚ ᱵᱚᱦᱚᱜ ᱨᱮ ᱫᱤᱯᱤᱞ ᱠᱟᱛᱮᱱ ᱟᱨᱦᱚᱸ ᱡᱟᱦᱟᱸ ᱚᱲᱟᱜ ᱠᱚᱠᱚ ᱤᱭᱟᱹ ᱞᱮᱜ-ᱟ ᱚᱱᱟ ᱚᱲᱟᱜ ᱛᱮ ᱟᱨᱦᱚᱸ ᱠᱚ ᱨᱩᱣᱟᱹᱲ ᱦᱤᱡᱩᱜ-ᱟ ᱾
ᱦᱳᱭ ᱦᱳᱭ ᱚᱱᱟ ᱮᱠᱟᱞ ᱜᱮ ᱾ ᱟᱫᱚ ᱚᱱᱟ ᱫᱚ ᱟᱵᱚ ᱴᱚᱴᱷᱟᱠᱤᱭᱟᱹ ᱞᱮᱠᱟᱛᱮ ᱚᱱᱟ ᱫᱚ ᱠᱟᱹᱴᱤᱡ ᱵᱷᱮᱜᱟᱨ ᱜᱮ ᱛᱟᱵᱚᱱᱟ ᱾ ᱟᱞᱮ ᱥᱮᱱ ᱫᱚ ᱱᱚ ᱠᱟ ᱡᱮ ᱚᱝᱠᱟ ᱦᱚᱴᱟᱜ ᱠᱟᱛᱮᱫ ᱫᱷᱤᱨᱤ ᱨᱮᱢ ᱫᱚᱦᱚ ᱜᱚᱫᱟ ᱮᱸᱰᱮᱠᱷᱟᱱ ᱫᱚ ᱡᱚᱴᱮᱫ ᱵᱟᱭ ᱧᱟᱢᱟ ᱾ ᱟᱨ ᱵᱟᱝᱠᱷᱟᱱ ᱫᱚ ᱡᱚᱴᱮᱫ ᱢᱮᱭᱟᱭ ᱾
ᱦᱩᱸ ᱾ ᱦᱩᱭ ᱠᱟᱹᱴᱤᱡ ᱱᱤᱭᱚᱢ ᱟᱞᱟᱫᱟ ᱜᱮ ᱛᱟᱵᱚᱱᱟ, ᱢᱮᱱᱠᱷᱟᱱ ᱱᱤᱭᱚᱢ ᱨᱮᱭᱟᱜ ᱡᱟᱦᱟᱸ ᱨᱩᱞᱥ ᱛᱮᱜ ᱡᱟᱦᱟᱸ ᱢᱮᱹᱱ ᱡᱚᱥ ᱠᱟᱱᱟ ᱚᱱᱟ ᱫᱚ
ᱦᱳᱭ ᱾ ᱚᱱᱟ ᱫᱚ ᱥᱟᱱᱟᱢ ᱠᱚᱣᱟᱜ ᱜᱮ ᱮᱠᱮ ᱜᱮ ᱛᱟᱵᱚᱱᱟ ᱾
ᱦᱳᱭ ᱾
ᱟᱨᱦᱚ ᱜᱚᱢᱠᱮ ᱚᱱᱟ ᱪᱤᱫ ᱞᱮᱠᱟ ᱠᱚ ᱢᱮᱱᱟ ᱡᱟᱦᱟ ᱫᱚ ᱡᱮᱞᱮᱧ ᱡᱮᱞᱮᱧ ᱚᱱᱠᱟ ᱫᱟᱜᱽ ᱠᱟᱜ-ᱟ ᱠᱚ ᱚᱱᱟ ᱫᱷᱟᱯᱥᱟ ᱥᱮ ᱵᱮᱹᱨᱠᱟ ᱰᱟᱦᱟᱨᱟ, ᱟᱯᱮ ᱥᱮᱱ ᱫᱚ ᱚᱱᱠᱟ ᱪᱤᱫ ᱠᱚ ᱢᱮᱛᱟᱜ-ᱟ ᱚᱱᱟ ᱚᱱᱠᱟᱱᱟᱜ ᱫᱚ?
ᱩᱸᱻ ᱵᱟᱹᱧ ᱵᱩᱡᱽ ᱫᱟᱲᱮᱭᱟᱜᱱᱟ ᱾
ᱦᱳᱭ ᱢᱟᱱᱮ ᱚᱱᱟ ᱫᱚ ᱱᱚᱝᱠᱟ ᱟᱞᱮ ᱥᱮᱱ ᱫᱚ ᱡᱟᱦᱟᱸ ᱰᱟᱹᱨᱠᱟᱹ ᱰᱟᱦᱟᱨ ᱠᱚ ᱢᱮᱛᱟᱜ-ᱟ
ᱦᱩᱸ ᱾
ᱟᱫᱚ ᱢᱤᱫᱴᱮᱱ ᱞᱟᱭᱤᱱ ᱛᱮ ᱫᱟᱜ ᱛᱟᱦᱮᱱᱟ ᱟᱨ ᱥᱟᱭᱤᱰ ᱥᱟᱭᱤᱰ ᱛᱮ ᱠᱷᱳᱯ ᱛᱟᱦᱮᱱᱟ ᱾ ᱟᱫᱚ ᱡᱟᱦᱟᱸ ᱛᱤᱱᱟᱹᱜ ᱫᱟᱜᱽ ᱛᱟᱦᱮᱱᱟ ᱡᱚᱛᱚ ᱫᱟᱜᱽ ᱨᱮ ᱥᱟᱭᱤᱰ ᱨᱮᱱᱟᱜ ᱫᱟᱜᱽ ᱨᱮ ᱡᱚᱛᱚ ᱦᱚᱲ ᱢᱤᱫᱴᱮᱡ ᱠᱟᱛᱮ ᱦᱚᱲ ᱠᱚ ᱛᱟᱦᱮᱱᱟ ᱾ ᱟᱨ ᱡᱟᱦᱟᱸ ᱛᱟᱞᱟ ᱨᱮᱱᱟᱜ ᱥᱚᱡᱟ ᱫᱟᱜᱽ ᱚᱱᱟ ᱨᱮᱫᱚ ᱢᱤᱫ ᱦᱚᱲ ᱜᱮ ᱥᱚᱡᱟᱭ ᱫᱟᱹᱲ ᱫᱟᱲᱮᱜ-ᱟ ᱥᱮ ᱚᱸᱰᱮ ᱡᱚᱴᱮᱫ ᱠᱚᱣᱟᱭ ᱦᱮᱸ, ᱚᱱᱟ ᱨᱮᱦᱚᱸ ᱵᱟᱨᱭᱟ ᱫᱚᱞ ᱠᱚ ᱛᱟᱦᱮᱱᱟ ᱾ ᱟᱫᱚ ᱦᱟᱱᱟ ᱥᱟᱜ ᱠᱷᱚᱡ ᱡᱟᱦᱟᱸᱭ ᱠᱚ ᱛᱟᱦᱮᱱᱟ ᱦᱟᱱᱟ ᱫᱚᱞ ᱨᱮᱱ ᱩᱱᱠᱩ ᱢᱤᱫ ᱫᱚᱞ ᱫᱚ ᱫᱟᱜᱽ ᱨᱮᱠᱚ ᱛᱟᱦᱮᱱᱟ ᱟᱨ ᱢᱤᱫ ᱫᱚᱞ ᱫᱚ ᱵᱟᱦᱨᱮ ᱠᱷᱚᱱᱟᱜ ᱢᱟᱱᱮ ᱦᱟᱱᱟ ᱥᱟᱜ ᱠᱷᱚ ᱱᱚᱣᱟᱥᱟᱜ ᱠᱷᱚ ᱯᱟᱨᱚᱢᱚᱜ-ᱟ ᱾
ᱦᱩᱸ ᱾
ᱟᱨ ᱱᱚᱛᱮ ᱯᱟᱨᱚᱢ ᱠᱟᱛᱮ ᱟᱨᱚ ᱚᱱᱟ ᱫᱟᱜᱽ ᱫᱟᱜᱽ ᱛᱮᱜᱮ ᱢᱟᱱᱮ ᱚᱱᱠᱟ ᱚᱨᱟᱜ ᱚᱨᱟᱜ ᱛᱮ ᱨᱩᱣᱟᱹᱨ ᱦᱩᱭᱩᱜ-ᱟ ᱾ ᱟᱫᱚ ᱛᱤᱱ ᱵᱷᱳᱨ ᱩᱱᱠᱩ ᱫᱟᱜᱽ ᱨᱮᱠᱚ ᱛᱟᱦᱮᱱᱟ ᱩᱱᱟᱹᱜ ᱛᱮᱜᱮ ᱡᱚᱴᱮᱜ ᱠᱚ ᱧᱟᱢᱟ ᱾ ᱟᱨ ᱚᱨᱟᱜ ᱨᱮᱠᱚ ᱛᱟᱦᱮᱱ ᱠᱷᱟᱡ ᱫᱚ ᱢᱟ ᱵᱟᱠᱚ ᱡᱚᱴᱮᱫ ᱥᱴᱮᱨ ᱠᱷᱟᱡ ᱫᱚ ᱚᱱᱠᱟ ᱫᱚ ᱵᱟᱠᱚ ᱧᱟᱢᱟ ᱾ ᱛᱚ ᱡᱮᱞᱮᱧ ᱛᱮ ᱫᱟᱜᱽ ᱠᱟᱛᱮᱫ ᱠᱚ ᱠᱷᱮᱞ ᱠᱟᱱ ᱦᱚᱛᱮᱫ ᱛᱮ ᱚᱱᱟᱫᱚ ᱟᱞᱮ ᱫᱚ ᱰᱟᱹᱨᱠᱟᱹ ᱰᱟᱦᱟᱨ ᱚᱱᱠᱟ ᱠᱚ ᱢᱮᱛᱟᱜ ᱠᱟᱱ ᱛᱟᱦᱮᱱᱟ ᱾
ᱦᱩᱸ ᱟᱫᱚ ᱜᱚᱝᱠᱮ ᱚᱱᱟ ᱫᱚ ᱵᱟᱹᱧ ᱵᱩᱡ ᱫᱟᱲᱮᱭᱟ ᱟᱞᱮ ᱡᱟᱦᱟᱸ ᱞᱮᱠᱟ ᱚᱱᱠᱟᱞᱮ ᱠᱷᱮᱞ ᱛᱟᱦᱮᱸᱫ ᱚᱱᱟ ᱫᱚ ᱵᱮᱞᱮ ᱢᱟᱨᱟ ᱢᱟᱨᱤ ᱞᱮ ᱞᱟᱹᱭ ᱛᱟᱦᱮᱱᱟ ᱾
ᱦᱳᱭ ᱚᱱᱟ ᱫᱚ ᱚᱱᱟ ᱫᱚ ᱟᱨᱚ ᱵᱷᱮᱜᱟᱨᱟᱜ ᱠᱟᱱᱟ᱾ ᱚᱱᱟ ᱫᱚ ᱟᱞᱮ ᱥᱮᱡ ᱦᱚᱸᱠᱚ ᱠᱷᱮᱞ ᱛᱟᱦᱮᱱ ᱜᱮᱭᱟ ᱾
ᱟᱪᱪᱷᱟ ᱛᱟᱦᱚᱞᱮ ᱚᱱᱟ ᱫᱚ ᱚᱠᱟ ᱞᱮᱠᱟ ᱯᱮ ᱠᱷᱮᱹᱞ ᱠᱟᱱ ᱛᱟᱦᱮᱱᱟ?
ᱮᱸ ᱵᱮᱞᱮ ᱢᱟᱨᱟ ᱢᱟᱨᱤ ᱫᱚ ᱛᱤᱱᱟᱹᱜ ᱜᱟᱱ ᱦᱚᱲ ᱠᱚ ᱠᱷᱮᱞ ᱠᱟᱱᱟ ᱩᱱᱟᱹᱜ ᱜᱟᱱ ᱜᱩᱴᱤ ᱛᱟᱦᱤᱱᱟ ᱥᱮ ᱫᱷᱤᱨᱤ᱾ ᱟᱫᱚ ᱡᱚᱛᱚ ᱦᱚᱲᱟᱜ ᱜᱮ ᱟᱯᱟᱱ ᱟᱹᱯᱤᱱ ᱚᱲᱟᱜ ᱨᱮᱠᱚ ᱛᱟᱦᱮᱱᱟ, ᱟᱨ ᱚᱱᱟ ᱫᱚ ᱯᱳᱱ ᱠᱩᱱᱤᱭᱟᱹ ᱚᱲᱟᱜ ᱦᱳᱭᱳᱜᱚᱜ-ᱟ ᱟᱫᱚ ᱯᱳᱱ ᱠᱩᱱᱤᱭᱟᱹ ᱨᱮᱜᱮ ᱯᱳᱱᱭᱟ ᱦᱟᱹᱴᱤᱧ ᱛᱟᱦᱮᱱᱟ ᱟᱫᱚ ᱛᱟᱞᱟ ᱛᱟᱞᱟᱛᱮ ᱨᱟᱥᱛᱟ ᱛᱟᱦᱮᱱᱟ ᱡᱟᱦᱟᱸᱭ ᱯᱷᱩᱲᱤ ᱠᱚᱜᱟᱭ ᱱᱩᱭ ᱫᱚ ᱚᱱᱟ ᱨᱟᱥᱛᱟ ᱛᱮᱜᱮ ᱫᱟᱹᱲᱟᱜ ᱧᱟᱢᱟᱭ ᱥᱮ ᱚᱱᱟ ᱨᱟᱥᱛᱟ ᱛᱟᱞᱟ ᱛᱮᱜᱮ ᱩᱱᱠᱩ ᱡᱚᱴᱮᱫ ᱠᱚᱣᱟᱭ᱾ ᱚᱸᱰᱮ ᱠᱷᱚᱱ ᱥᱮ ᱮᱴᱟᱜ ᱚᱲᱟᱜ ᱵᱚᱞᱚ ᱠᱟᱛᱮ ᱫᱚ ᱡᱚᱴᱮᱫ ᱵᱟᱝᱮᱢ ᱧᱟᱢᱟ᱾ ᱟᱫᱚ ᱟᱫᱚ ᱚᱱᱟ ᱚᱲᱟᱜ ᱜᱷᱟᱴᱟᱣ ᱯᱩᱨᱟᱹᱣ ᱞᱮᱱᱠᱷᱟᱱ ᱜᱮ ᱟᱫᱚ ᱩᱱᱤ ᱫᱚ ᱢᱩᱪᱟᱹᱫ ᱨᱮ ᱥᱮᱫᱟ ᱫᱟᱠᱟ ᱞᱮ ᱡᱚᱢ ᱦᱚᱪᱚᱭᱮ ᱛᱟᱦᱮᱱᱟ᱾
ᱟᱪᱪᱷᱟ ᱦᱳᱭ ᱚᱱᱠᱟ ᱫᱚ ᱡᱚᱛᱚ ᱚᱱᱠᱟ ᱫᱚ ᱟᱞᱮ ᱥᱮᱱ ᱦᱚᱸ ᱢᱮᱱᱟᱜ ᱠᱟᱫ ᱜᱮᱭᱟ ᱥᱮ ᱚᱱᱠᱟ ᱠᱚ ᱠᱷᱮᱞ ᱵᱟᱲᱟ ᱠᱟᱱ ᱛᱟᱦᱮᱱᱟ᱾
ᱟᱫᱚ ᱟᱪᱪᱷᱟ ᱜᱚᱝᱠᱮ ᱚᱱᱟ ᱠᱚᱫᱚ ᱟᱭᱢᱟ ᱜᱟᱱ ᱜᱮᱞᱟᱝ ᱫᱤᱥ ᱦᱩᱫᱤᱥ ᱥᱮ ᱟᱭᱢᱟ ᱜᱟᱱ ᱜᱮᱞᱟᱝ ᱫᱤᱥᱟᱹ ᱠᱮᱜ-ᱟ᱾ ᱛᱳ ᱠᱟᱛᱷᱟ ᱫᱚ ᱢᱮᱱᱫᱟᱹᱧ ᱱᱚᱝᱠᱟ ᱡᱮ ᱱᱤᱛᱠᱜ ᱚᱠᱛᱚ ᱨᱮᱦᱚᱸ ᱠᱤ ᱟᱯᱮ ᱥᱮᱱ ᱱᱚᱣᱟ ᱠᱚ ᱠᱷᱮᱞ ᱮᱠᱷᱚᱱᱚ ᱠᱚ ᱡᱤᱭᱟᱹᱲ ᱫᱚᱦᱚ ᱠᱟᱜ ᱜᱮᱭᱟ?
ᱦᱮᱸ ᱜᱚᱢᱠᱮ ᱠᱤᱪᱷᱩ ᱠᱷᱮᱞ ᱫᱚ ᱮᱠᱷᱚᱱᱚ ᱡᱤᱭᱟᱹᱲ ᱫᱚᱦᱚ ᱠᱟᱜ ᱜᱮᱭᱟ ᱠᱚ᱾ ᱚᱱᱟ ᱢᱚᱽᱫᱷᱮ ᱠᱤᱪᱷᱩ ᱠᱷᱮᱞ ᱫᱚ ᱵᱟᱝ ᱜᱚᱢᱠᱮ ᱦᱮᱛᱳᱜ ᱡᱮᱢᱚᱱ ᱢᱟᱱᱮ ᱢᱟᱨᱵᱮᱞ ᱠᱷᱮᱞ ᱥᱮ ᱟᱨ ᱛᱟᱥ ᱠᱷᱮᱞ ᱚᱱᱟ ᱠᱚ ᱰᱤᱭᱟᱹ ᱥᱤᱞᱟᱹᱭᱵᱟᱥᱠᱚ ᱨᱮ
ᱦᱳᱭ ᱾
ᱥᱮ ᱰᱟᱹᱜᱤᱞ ᱱᱚᱣᱟ ᱠᱚ ᱠᱷᱮᱞ ᱫᱚ ᱥᱮ ᱟᱨ ᱢᱤᱫᱴᱟᱝ ᱴᱷᱮᱸᱜᱟ ᱦᱚᱴᱟᱜ ᱦᱚᱴᱟᱜ
ᱦᱳᱭ᱾
ᱚᱱᱟ ᱠᱚᱛᱚ ᱜᱚᱝᱠᱮ ᱮᱠᱷᱚᱱ ᱚᱵᱫᱤ ᱟᱹᱨᱤᱧ ᱧᱮᱞ ᱧᱟᱢᱟ ᱱᱤᱛᱚᱜ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱾
ᱱᱚᱣᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ ᱜᱚᱢᱠᱮ ᱡᱮ ᱟᱵᱚ ᱡᱚᱠᱷᱚᱱ ᱥᱮ ᱠᱚᱢ ᱚᱱᱠᱟ ᱟᱵᱚ ᱩᱢᱮᱨ ᱠᱚᱨᱮ ᱫᱚ ᱚᱱᱟ ᱠᱚ ᱥᱟᱱᱟᱢᱟᱜ ᱜᱮ ᱢᱤᱫ ᱫᱷᱟᱣ ᱫᱚᱵᱚᱱ ᱠᱷᱮᱞ ᱟᱠᱟᱫ ᱜᱮᱭᱟ ᱥᱮ ᱟᱭᱢᱟ ᱦᱚ ᱜᱮ ᱠᱷᱮᱞ ᱠᱟᱛᱮ ᱵᱚ ᱯᱟᱨᱚᱢ ᱟᱹᱜᱩ ᱟᱠᱟᱫᱟ ᱾ ᱢᱮᱱᱠᱷᱟᱱ ᱱᱤᱛᱚᱜ ᱡᱚᱠᱷᱚᱱ ᱟᱛᱳ ᱚᱲᱟᱜ ᱠᱚ ᱧᱮᱞ ᱵᱟᱲᱟ ᱦᱩᱭᱩᱜ-ᱟ ᱥᱮ ᱦᱩᱰᱤᱧ ᱜᱤᱫᱟᱹᱨ ᱡᱟᱦᱟᱸᱭ ᱠᱚᱠᱚ ᱦᱟᱨᱟᱜ ᱠᱟᱱᱟ ᱩᱱᱠᱩ ᱠᱚ ᱚᱱᱟ ᱠᱚ ᱤᱫᱤ ᱠᱟᱛᱮ ᱠᱳᱱᱳ ᱢᱟᱱᱮ ᱚᱱᱟ ᱠᱚᱫᱚ ᱵᱟᱲᱟᱭ ᱜᱮ ᱵᱟᱠᱚ ᱵᱟᱲᱟᱭ ᱞᱮᱠᱟ ᱧᱮᱞᱚᱜᱚᱜ ᱠᱟᱱᱟ ᱛᱚ ᱟᱫᱚ ᱚᱱᱟᱜᱮ ᱠᱟᱹᱴᱤᱡ ᱫᱩᱠ ᱟᱴᱠᱟᱨᱚᱜ-ᱟ ᱡᱮ ᱵᱟᱝᱢᱟ ᱱᱮᱦ ᱟᱯᱱᱟᱨ ᱡᱟᱦᱟᱸᱢ ᱠᱚᱨᱟᱣ ᱟᱠᱟᱫ ᱚᱱᱟ ᱠᱚᱫᱚ ᱟᱯᱱᱟᱨ ᱨᱮᱜᱮ ᱦᱟᱹᱯᱤᱫ ᱤᱫᱤᱭᱮᱱᱟ ᱾
ᱛᱟᱭᱚᱢ ᱫᱟᱨᱟᱢᱟᱱᱟ ᱠᱚ ᱛᱟᱦᱮᱸ ᱞᱮᱱ ᱠᱷᱟᱡ ᱫᱚ ᱯᱟᱞᱮᱱ ᱱᱟᱯᱟᱭ ᱠᱚᱜ ᱜᱮᱭᱟ ᱥᱮ ᱩᱱᱠᱩ ᱦᱚᱸ ᱚᱱᱟ ᱠᱚᱠᱚ ᱵᱟᱲᱟᱭ ᱧᱟᱢ ᱠᱮᱭᱟ ᱾
ᱦᱳᱭ ᱟᱨᱦᱚ ᱜᱚᱝᱠᱮ ᱠᱷᱮᱞ ᱦᱩᱭᱩᱜ ᱠᱟᱱ ᱛᱟᱦᱮᱱᱟ ᱚᱝᱠᱟ ᱞᱮᱠᱟ ᱾ ᱦᱟᱥᱟ ᱨᱮᱱᱟᱝ ᱜᱟᱹᱰᱤ ᱫᱚᱢᱮᱞᱮ ᱵᱮᱱᱟᱣᱮᱫ ᱛᱟᱦᱮᱱᱟ ᱟᱹᱰᱤ ᱡᱟᱹᱥᱛᱤ ᱠᱷᱟᱱ ᱟᱹᱰᱤ ᱡᱟᱹᱥᱛᱤ ᱦᱟᱥᱟ ᱨᱮᱱᱟᱝ ᱾
ᱟᱪᱪᱷᱟ ᱜᱟᱹᱰᱤ ᱟᱨ ᱛᱟᱦᱚᱞᱮ ᱦᱟᱥᱟ ᱨᱮᱱᱟᱝ ᱚᱱᱟ ᱵᱚᱠᱥ ᱠᱚ ᱥᱮ ᱛᱚᱠᱷᱚᱱ ᱚᱱᱟ ᱠᱚᱫᱚ ᱵᱟᱠᱚ ᱵᱮᱱᱟᱣᱮᱫ
ᱜᱚᱢᱠᱮ ᱫᱚᱢᱮ ᱚᱠᱚᱭ ᱫᱚ ᱜᱟᱹᱰᱤ ᱚᱠᱚᱭ ᱫᱚ ᱵᱚᱠᱥ ᱚᱱᱟ ᱫᱚ ᱥᱟᱱᱟᱢ ᱠᱚᱜᱮ ᱡᱟᱦᱟᱸᱭ ᱡᱟᱦᱟᱸᱴᱟᱜ ᱵᱮᱱᱟᱣ ᱟᱠᱟᱫ ᱞᱮᱠᱷᱟᱡ ᱚᱠᱚᱭ ᱫᱚ ᱡᱮᱱᱟᱞᱤᱴᱟᱨ ᱠᱚ ᱚᱱᱟ ᱠᱚ ᱵᱮᱱᱟᱣ ᱠᱟᱛᱮᱫ, ᱵᱤᱨᱟᱹᱴ ᱢᱤᱫᱴᱟᱝ ᱠᱷᱮᱞ ᱡᱚᱛᱚ ᱦᱚᱲ ᱠᱚ ᱢᱤᱫᱴᱷᱮᱱ ᱞᱮ ᱡᱟᱣᱨᱟᱜ ᱛᱟᱦᱮᱱᱟ᱾ ᱚᱱᱠᱟ ᱵᱚᱠᱥ ᱠᱚᱫᱚ ᱩᱱᱤ ᱦᱚᱸ ᱟᱹᱰᱤᱜᱟᱱ ᱢᱟᱹᱭᱤᱠ ᱪᱚᱸᱜᱟ ᱠᱚ ᱵᱮᱱᱟᱣ ᱟᱠᱟᱫ ᱛᱟᱦᱮᱸᱱᱟ ᱵᱚᱠᱥ ᱠᱚᱦᱚᱸ ᱚᱱᱠᱟ ᱵᱮᱱᱟᱣ ᱟᱠᱟᱫ ᱛᱟᱦᱮᱸᱱᱟ ᱠᱚ᱾ ᱟᱨ ᱜᱟᱹᱰᱤ ᱠᱚᱨᱮᱫ ᱞᱮ ᱞᱟᱫᱮ ᱛᱟᱦᱮᱱᱟ ᱴᱟᱠᱴᱟᱨ ᱠᱚᱨᱮ ᱵᱮᱱᱟᱣᱮᱫ ᱛᱟᱦᱮᱱᱟ ᱫᱚᱢᱮ᱾
ᱦᱳᱭ ᱛᱚᱠᱷᱚᱱ ᱫᱚ ᱢᱟᱱᱮ ᱠᱷᱮᱞᱳᱰ ᱞᱟᱹᱜᱤᱫ ᱦᱚᱸ ᱦᱩᱰᱤᱧ ᱜᱤᱫᱽᱨᱟᱹ